ᱦᱮᱸ ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾ ᱵᱮᱥ ᱵᱟᱲᱟ ᱜᱮᱭᱟ ᱵᱮᱱ?
ᱦᱳᱭ ᱵᱮᱥ ᱵᱟᱲᱟ ᱜᱮ᱾
ᱦᱩᱸ ᱟᱞᱮ ᱦᱚᱸ ᱵᱮᱥ ᱵᱟᱲᱟ ᱜᱮ ᱟᱨᱠᱤ, ᱡᱚᱢ ᱵᱟᱲᱟ ᱠᱚ ᱦᱳᱭᱱᱟ?
ᱦᱳᱭ ᱡᱚᱢ ᱵᱟᱲᱟ ᱠᱚ ᱦᱳᱭᱱᱟ᱾
ᱦᱩᱸ ᱦᱮᱸᱛᱚ ᱛᱟᱞᱦᱮ ᱱᱤᱛᱚᱜ ᱪᱮᱫ ᱵᱤᱱ ᱪᱤᱠᱟᱹ
ᱮᱠᱷᱚᱱ ᱫᱚ ᱚᱲᱟᱜ ᱨᱮᱜᱮ ᱱᱤᱛᱳᱜ ᱫᱚ ᱪᱮᱫ ᱵᱟᱝ ᱜᱮ᱾
ᱦᱚᱸᱻ ᱨᱚᱦᱚᱭ ᱠᱟᱹᱢᱤ ᱠᱚ ᱛᱤᱱᱟᱹᱜ ᱫᱷᱟᱵᱤᱡ ᱯᱮ ᱥᱤ ᱠᱮᱫᱟ? ᱟᱞᱮ ᱥᱮᱫ ᱫᱚ ᱨᱚᱦᱚᱭ ᱫᱚ ᱟᱹᱣᱨᱤ ᱟᱨᱟᱢᱵᱚᱭᱟ ᱫᱟᱜ ᱡᱟᱹᱲᱤ ᱜᱮ ᱚᱱᱠᱟ ᱞᱮᱠᱟ ᱵᱟᱹᱱᱩᱜ-ᱟ ᱚᱱᱟ ᱛᱮᱜᱮ ᱛᱚ᱾ ᱪᱟᱨᱟ ᱠᱚᱢᱟ ᱦᱟᱲᱟᱢ, ᱦᱟᱨᱟᱢ ᱪᱟᱵᱟᱜ ᱠᱟᱱ ᱛᱟᱞᱮᱭᱟ ᱠᱤᱱᱛᱩ ᱫᱟᱜ ᱜᱮ ᱵᱟᱭ ᱫᱟᱜ ᱮᱫᱟ᱾ ᱟᱯᱮ ᱥᱮᱫ?
ᱟᱞᱮᱥᱮᱫ ᱦᱚᱸ ᱚᱱᱠᱟ ᱫᱟᱜ ᱡᱟᱹᱲᱤ ᱠᱷᱟᱹᱛᱤᱨ ᱜᱮ ᱟᱨᱠᱤ ᱵᱟᱝ ᱦᱩᱭᱩᱜ ᱠᱟᱱᱟ᱾ ᱨᱚᱦᱚᱭ ᱠᱚ ᱚᱱᱮ ᱦᱟᱞᱠᱟ ᱠᱚᱨᱮ ᱫᱟᱜ ᱫᱟᱭ ᱛᱚ ᱚᱱᱠᱟ ᱫᱟᱜ ᱛᱚᱸᱵᱟ ᱵᱟᱝ ᱛᱚᱸᱵᱟᱜ ᱠᱟᱱᱟ ᱠᱷᱮᱛ ᱨᱮᱛᱚ᱾
ᱦᱮᱸ ᱦᱮᱸ ᱦᱮᱸ᱾ ᱚ, ᱪᱟᱨᱟ ᱠᱚᱫᱚ ᱜᱤᱰᱤ ᱦᱩᱭᱞᱟᱹᱣ ᱠᱟᱜ-ᱟ ᱯᱮ?
ᱦᱳᱭ ᱦᱩᱭᱞᱳ ᱠᱟᱛᱮᱜ ᱦᱟᱨᱟ ᱟᱠᱟᱱᱟ ᱪᱟᱨᱟ ᱠᱚᱫᱚ᱾
ᱛᱟᱦᱞᱮ ᱪᱟᱥ ᱫᱚ ᱪᱮᱫ ᱛᱮᱯᱮ ᱪᱟᱥᱟ ᱰᱟᱝ, ᱰᱟᱝᱨᱤ ᱱᱟᱦᱮᱞ ᱥᱮ ᱚᱱᱮ ᱴᱨᱟᱠᱴᱟᱨ ᱠᱚᱛᱮ ᱜᱮ᱾
ᱦᱩᱸ, ᱴᱟᱠᱴᱟᱨ ᱠᱚᱛᱮ ᱜᱮ᱾
ᱚ, ᱦᱮᱸ ᱛᱚ ᱰᱟᱝᱨᱤ ᱠᱚᱫᱚ ᱵᱟᱯᱮ ᱪᱟᱥ ᱟᱠᱟᱜ ᱠᱚᱣᱟ?
ᱦᱮᱸ ᱢᱮᱱᱟᱜ ᱠᱚᱜᱮᱭᱟ ᱟᱫᱚ ᱠᱟᱹᱴᱤᱡ ᱜᱮᱭᱟ ᱠᱚ ᱥᱮᱫᱤᱱ ᱠᱟᱹᱴᱤᱡ ᱧᱚᱜ ᱜᱮᱠᱚ ᱦᱟᱛᱟᱣ ᱠᱟᱫ ᱫᱷᱮᱨ ᱧᱚᱜ ᱵᱟᱠᱚ ᱦᱟᱨᱟᱣ ᱠᱟᱱᱟ᱾
ᱚ, ᱦᱮᱸ ᱟᱨ ᱛᱚᱣᱟ ᱧᱩ ᱞᱟᱹᱜᱤᱫ ᱜᱟᱹᱭ ᱠᱚ ᱵᱟᱢ ᱦᱟᱛᱟᱣ ᱠᱟᱜ ᱠᱚᱣᱟ?
ᱦᱩᱸ ᱢᱮᱱᱟᱜ ᱠᱚᱣᱟ ᱜᱟᱹᱭ ᱦᱚᱸ ᱢᱮᱱᱟᱜ ᱠᱚᱣᱟ ᱰᱟᱹᱝᱨᱤ ᱦᱚᱸ
ᱦᱩᱸ
ᱟᱯᱮ ᱥᱮᱫ ᱫᱚ ᱛᱟᱦᱞᱮ ᱪᱮᱫ ᱠᱚ ᱵᱤᱥᱤ ᱦᱩᱭᱩᱜ ᱜᱮᱭᱟ?
ᱩᱸᱻ ᱱᱚᱛᱮ ᱫᱚ ᱴᱟᱠᱴᱟᱨ ᱦᱚᱸ ᱟᱨ ᱰᱟᱹᱝᱨᱤ ᱱᱟᱦᱮᱞ ᱛᱮ ᱟᱨᱠᱤ ᱢᱮᱥᱟ ᱢᱤᱥᱤ᱾
ᱟᱪᱪᱷᱟ ᱟᱪᱪᱷᱟ ᱟᱞᱮ ᱥᱮᱫ ᱫᱚ ᱰᱟᱹᱟᱝᱨᱤ ᱱᱟᱦᱮᱞ ᱫᱚ ᱠᱷᱩᱵ ᱠᱚᱢ ᱧᱮᱞᱚᱜ ᱠᱟᱱᱟ ᱱᱮᱛᱟᱨ ᱫᱚ᱾
ᱦᱮᱸ ᱱᱮᱛᱟᱨ ᱫᱚ ᱟᱹᱰᱤ ᱜᱮ ᱠᱚᱢ ᱠᱟᱱᱟ ᱟᱨᱠᱤ ᱦᱚᱲ ᱦᱚᱸ ᱠᱚ ᱦᱚᱲᱟᱜ ᱥᱩᱵᱤᱫᱟ ᱠᱚ ᱧᱮᱞᱫᱟ ᱱᱤᱛᱳᱜ ᱫᱚ ᱰᱟᱹᱝᱨᱤ ᱱᱟᱦᱮᱞ ᱢᱟᱱᱮ ᱛᱚ ᱩᱱᱤ ᱵᱚᱪᱷᱚᱨ ᱨᱮ ᱢᱤᱫ ᱦᱚᱲ ᱛᱟᱦᱮᱸ ᱞᱟᱜᱟᱜ-ᱟ᱾ ᱡᱚᱢ ᱮᱢᱟᱭ ᱦᱩᱭᱩᱜᱼᱟ ᱥᱟᱨᱟ ᱵᱚᱪᱷᱚᱨ ᱵᱟᱝ ᱟᱨ ᱱᱮᱛᱟᱨ ᱢᱟ- ᱢᱟᱹᱱᱢᱤ ᱢᱟ ᱟᱹᱰᱤ ᱠᱚ ᱪᱤᱱᱛᱟᱹᱭᱮᱫ ᱴᱟᱭᱤᱢ ᱪᱮᱛᱟᱱ ᱨᱮ ᱫᱚᱢᱮ ᱠᱚ ᱜᱩᱨᱩᱛᱛᱚᱣᱟᱜ ᱠᱟᱱᱟ᱾ ᱴᱟᱠᱴᱟᱨ ᱛᱮᱢᱟ ᱫᱚᱥ ᱫᱤᱱᱟᱜ ᱠᱟᱹᱢᱤ ᱢᱚᱬᱮ ᱫᱤᱱᱛᱮ ᱦᱩᱭᱩᱜᱼᱟ ᱟᱨ ᱱᱚᱛᱮ ᱰᱟᱹᱝᱨᱤ ᱱᱟᱦᱮᱞ ᱨᱮᱭᱟᱜ ᱫᱚ ᱟᱹᱰᱤ ᱫᱤᱱ ᱥᱚᱢᱚᱭᱮ ᱦᱟᱛ ᱛᱟᱣᱟ, ᱴᱟᱭᱤᱢ ᱢᱮᱱᱟᱜ-ᱟ ᱠᱟᱹᱴᱤᱡ ᱚᱯᱚᱪᱚᱭ᱾ ᱮ ᱠᱟᱨᱚᱱ ᱛᱮ ᱟᱹᱰᱤ ᱠᱤᱪᱷᱩ ᱪᱤᱱᱛᱟᱹ ᱵᱷᱟᱵᱽᱱᱟ ᱠᱷᱟᱹᱛᱤᱨ ᱜᱮ ᱴᱨᱟᱠᱴᱟᱨ ᱛᱮᱠᱚ ᱪᱟᱥᱮᱜ-ᱟ ᱵᱟ ᱯᱚᱭᱥᱟ ᱠᱟᱹᱴᱤᱡ ᱞᱟᱜᱟᱜ ᱦᱚᱪᱚ ᱟᱹᱱᱤᱡ ᱠᱤᱱᱛᱩ ᱠᱟᱹᱢᱤ ᱛᱚ ᱞᱟᱦᱟ ᱥᱮᱜ ᱦᱩᱭᱩᱜ ᱠᱟᱱᱟ ᱥᱮ᱾
ᱦᱩᱸ ᱦᱩᱸ ᱮᱠᱫᱚᱢ ᱟᱫᱚ ᱦᱮᱸ ᱫᱟᱜ ᱢᱟ ᱚᱝᱠᱟ ᱢᱟ ᱵᱟᱭ ᱫᱟᱜ-ᱫᱟ ᱟᱨ ᱚᱝᱠᱟ ᱵᱚᱨᱥᱟ ᱴᱟᱭᱤᱢ ᱦᱤᱛᱳᱜ ᱜᱮ ᱨᱚᱦᱚᱭ ᱨᱮᱱᱟᱜ ᱥᱚᱢᱚᱭ ᱟᱫᱚ ᱴᱟᱭᱤᱢ ᱨᱮ ᱱᱮᱛᱟᱨ ᱫᱚᱵᱚᱱ ᱨᱚᱦᱚᱭᱫᱟ ᱫᱟᱜ ᱵᱟᱝ ᱠᱷᱟᱹᱛᱤᱨ ᱛᱮ᱾ ᱟᱨ ᱱᱚᱝᱠᱟ ᱠᱮᱱᱮᱞ ᱫᱟᱜ ᱦᱚᱸᱞᱮ ᱧᱟᱢ ᱨᱮᱦᱚᱸ
ᱯᱷᱚᱞᱚᱱ ᱠᱚ ᱴᱷᱤᱠ ᱴᱷᱟᱠ ᱵᱟᱝ ᱦᱩᱭᱩᱜ-ᱟ ᱟᱨᱠᱤ ᱚ-ᱴᱟᱭᱤᱢ ᱨᱮ ᱡᱩᱫᱤ ᱵᱟᱝ ᱨᱚᱦᱚᱭᱭᱟ ᱦᱮᱸᱥᱮ᱾
ᱦᱳᱭ ᱦᱳᱭ᱾
ᱦᱩᱸ ᱦᱩᱸ ᱡᱟᱹᱱᱤᱡ ᱡᱮ ᱟᱵᱚ ᱡᱟᱦᱟᱱᱟᱜ ᱵᱷᱩᱞ ᱜᱟᱹᱞᱛᱤ ᱵᱚᱱ ᱠᱚᱨᱟᱣ ᱠᱟᱫ ᱛᱮᱜᱮ ᱪᱟᱸᱫᱚ ᱵᱚᱸᱜᱟ ᱫᱚ ᱟᱵᱚ ᱵᱟᱭ ᱠᱚᱭᱚᱜ-ᱟᱵᱚᱱ ᱠᱟᱱᱟ ᱟᱨᱠᱤ ᱚᱱᱟᱛᱮᱜᱮ ᱫᱟᱜ ᱡᱟᱹᱲᱤ ᱴᱟᱭᱤᱢ ᱴᱟᱭᱤᱢ ᱵᱟᱭ ᱠᱚᱨᱟᱣᱫᱟ ᱡᱟᱹᱱᱤᱡ᱾
ᱦᱳᱭ ᱱᱮᱛᱟᱨ ᱢᱟ ᱡᱩᱜᱽ ᱠᱚ ᱦᱚᱸ ᱵᱚᱫᱚᱞ ᱠᱟᱱᱟ ᱟᱫᱚ ᱚᱱᱟ ᱛᱮᱜᱤ
ᱦᱩᱸ ᱦᱩᱸ ᱫᱟᱨᱮ ᱯᱟᱞᱟ ᱠᱚᱵᱚ ᱢᱟᱜ ᱜᱤᱰᱤ ᱠᱟᱜ ᱠᱟᱱᱟ ᱡᱷᱚᱛᱚ ᱛᱟᱦᱞᱮ ᱚᱠᱟᱥᱮᱡ ᱠᱷᱚᱱᱟᱜ ᱫᱚ ᱫᱟᱜ ᱫᱚ ᱦᱤᱡᱩᱷ-ᱟ ᱞᱟᱹᱭᱟᱠᱚ ᱫᱟᱨᱮ ᱯᱟᱞᱟ ᱛᱟᱦᱮᱱ ᱞᱮᱱᱠᱷᱟ ᱵᱟᱝᱢᱟ ᱡᱟᱹᱥᱛᱤ ᱧᱚᱜ ᱜᱮ ᱫᱟᱜᱟᱭ ᱥᱮ ᱪᱮᱫ᱾
ᱦᱮᱸ ᱦᱮᱸ᱾
ᱦᱟᱱ ᱫᱟᱜ ᱦᱮᱸ ᱫᱟᱨᱮ ᱯᱟᱞᱟ ᱠᱚ ᱢᱟᱜ ᱵᱟᱲᱟ ᱠᱟᱛᱮᱫ ᱠᱟᱨᱠᱷᱟᱱᱟ ᱵᱮᱱᱟᱣ ᱫᱟᱵᱚᱱ ᱩᱢᱩᱜ ᱫᱟᱵᱚᱱ ᱛᱩᱥᱩᱠ ᱵᱟᱵᱚᱱ, ᱯᱚᱭᱥᱟ ᱵᱚ ᱤᱱᱠᱟᱢ ᱮᱫᱟ ᱟᱨᱠᱤ,
ᱦᱩᱸ,
ᱮᱸ ᱛᱟᱦᱞᱮ ᱟᱯᱮ ᱥᱮᱫ ᱫᱟᱨᱮ ᱯᱟᱞᱟ ᱠᱚ ᱢᱮᱱᱟᱜ ᱥᱮ ᱵᱟᱱᱩᱜ-ᱟ,
ᱢᱮᱱᱟᱜ, ᱢᱮᱱᱟᱜ ᱜᱮᱭᱟ ᱚᱱᱠᱟ ᱵᱤᱨ ᱢᱮᱱᱟᱜᱼᱟ ᱪᱷᱴᱳ ᱠᱷᱟᱴᱳ ᱫᱚᱢᱮ ᱢᱟᱨᱟᱝ ᱵᱤᱨ ᱫᱚ ᱵᱟᱝ ᱠᱟᱱᱟ ᱪᱷᱴᱳ ᱵᱤᱨ ᱢᱮᱱᱟᱜᱼᱟ, ᱥᱟᱨᱡᱚᱢ ᱵᱤᱨ,
ᱦᱚᱸ ᱮᱢᱱᱤ ᱟᱠᱟᱥ ᱢᱚᱱᱤ ᱯᱚᱴᱟᱥ ᱚᱱᱟ ᱠᱚᱫᱚ ᱵᱟᱱᱩᱜᱼᱟ,
ᱢᱮᱱᱟᱜ ᱜᱮᱭᱟ ᱚᱱᱟ ᱦᱚᱸ ᱢᱮᱱᱟᱜᱼᱟ ᱵᱤᱨ ᱚᱱᱟ ᱡᱟᱦᱟᱸ ᱥᱟᱟᱨᱡᱚᱢ ᱵᱤᱨ ᱚᱱᱟ ᱦᱚᱸ ᱢᱮᱱᱟᱜᱼᱟ ᱯᱚᱴᱚᱠ ᱵᱤᱨ ᱦᱚᱸ ᱢᱮᱱᱟᱜᱼᱟ,
ᱚ ᱛᱟᱦᱚᱞᱮ ᱵᱤᱨ ᱨᱮᱱᱟᱜ ᱡᱟᱦᱟᱸ ᱱᱤᱛᱚᱜ ᱠᱚ ᱡᱟᱱᱟᱢ ᱟᱠᱟᱱ ᱫᱚ ᱩᱫ ᱠᱚ ᱯᱩᱴᱠᱟᱹ ᱠᱚ ᱛᱟᱦᱞᱮ ᱦᱟᱞᱟᱝ ᱟᱹᱜᱩᱭᱮᱫ ᱠᱚᱣᱟ ᱵᱮᱥᱮ ᱵᱟᱝ,
ᱦᱮᱸ ᱦᱟᱞᱟᱝ ᱟᱹᱜᱩᱭᱮᱫ ᱠᱚᱣᱟᱞᱮ,
ᱦᱮᱸᱻ
ᱚᱱᱟ ᱠᱚᱢᱟ ᱦᱟᱞᱟᱝ ᱥᱚᱫᱚᱨ ᱟᱨ ᱢᱤᱫ ᱫᱤᱱ ᱚᱱᱟ ᱫᱚ ᱢᱤᱫ ᱫᱤᱱ ᱢᱤᱫ ᱫᱷᱟᱣ ᱜᱮ ᱧᱟᱢᱚᱜᱼᱟ ᱵᱚᱪᱷᱚᱨ ᱨᱮ,
ᱦᱩᱸ ᱦᱮᱸᱛᱚ ᱚᱱᱟ ᱠᱷᱟᱹᱛᱤᱨ ᱜᱮ ᱦᱩᱸ ᱟᱨ ᱩᱱᱠᱩ ᱫᱚ ᱦᱟᱸᱜ - ᱠᱤᱨᱤᱧ ᱠᱟᱛᱮᱫ ᱦᱚᱸ ᱚᱯᱷᱥᱤᱡᱤᱱ ᱫᱚ ᱵᱟᱵᱮᱱ ᱧᱟᱢ ᱠᱚᱣᱟ ᱟᱨᱠᱤ,
ᱦᱩᱸ
ᱦᱮᱸ ᱵᱟᱝ,
ᱦᱮᱸ ᱦᱳᱭ ᱦᱳᱭ ᱦᱳᱭ,
ᱦᱮᱸ ᱚᱱᱟᱜᱮ ᱟᱨᱠᱤ ᱱᱤᱦᱟᱹᱛ ᱜᱮ ᱡᱚᱢ ᱫᱚᱨᱠᱟᱨ ᱠᱟᱱ ᱜᱮᱭᱟ ᱥᱤᱡᱤᱱ ᱨᱮᱱᱟᱜ ᱯᱷᱚᱞ ᱰᱚᱞ ᱥᱮ, ᱳᱫ ᱯᱩᱴᱠᱟᱹ ᱠᱚᱫᱚ ᱡᱚᱢ ᱫᱚ ᱱᱤᱦᱟᱹᱛ ᱜᱮ ᱞᱟᱹᱠᱛᱤ ᱠᱟᱱ ᱜᱮᱭᱟ ᱟᱨᱠᱤ,
ᱦᱮᱸ
ᱦᱮᱸ ᱟᱵᱚ ᱨᱮᱱ, ᱦᱮᱸ ᱦᱟᱯᱲᱟᱢ ᱠᱚ ᱡᱚᱢ ᱟᱹᱜᱩ ᱠᱟᱫᱟ ᱟᱵᱚ ᱦᱚᱸᱵᱚᱱ ᱡᱚᱢ ᱤᱫᱤᱭᱮᱫᱟ ᱟᱨᱠᱤ ᱡᱟᱛᱮ ᱯᱚᱨᱮ ᱟᱵᱟᱨ, ᱦᱚᱸᱠᱚ ᱡᱚᱢ ᱤᱫᱤ ᱢᱟ,
ᱦᱩᱸ ᱟᱪᱪᱷᱟ ᱛᱟᱦᱞᱮ ᱚᱱᱛᱮ ᱨᱮ ᱯᱚᱨᱚᱵᱽ ᱠᱚ ᱛᱟᱦᱚᱞᱮ ᱪᱮᱫ ᱠᱚ ᱦᱩᱭᱩᱜ ᱠᱟᱱᱟ ᱟᱯᱮ ᱥᱮᱫ ᱠᱚ,
ᱟᱞ ᱥᱮᱫ ᱫᱚ ᱱᱤᱛᱚᱜ ᱫᱚ ᱟᱥᱟᱲ ᱥᱨᱟᱵᱚᱱ ᱵᱚᱸᱜᱟ ᱫᱚ ᱥᱮᱨᱚᱠᱚᱢ ᱯᱚᱨᱚᱵᱽ ᱫᱚ ᱵᱟᱹᱱᱩᱜ ᱛᱟᱞᱮᱭᱟ, ᱮᱸᱜ ᱯᱚᱨᱚᱵᱽ ᱵᱚᱞᱛᱮ ᱫᱚ ᱟᱞᱮᱭᱟᱜ ᱫᱚ ᱢᱟᱨᱟᱝ ᱯᱚᱨᱚᱵᱽ ᱵᱚᱞᱛᱮ ᱫᱚ ᱟᱞᱮᱭᱟᱜ ᱫᱚ ᱢᱟᱨᱟᱜ ᱯᱚᱨᱚᱵ ᱫᱚ ᱯᱟᱴᱟᱵᱤᱸᱫᱟᱹ ᱟᱞᱮ ᱥᱩᱨ ᱧᱚᱜ ᱨᱮ ᱦᱩᱭᱩᱜᱼᱟ ᱟᱨᱠᱤ, ᱚᱱᱟ ᱜᱮ ᱟᱨ ᱮᱢᱱᱤ ᱪᱷᱳᱴᱳ ᱠᱷᱟᱴᱳ ᱯᱚᱨᱚᱵᱽ ᱫᱚ ᱚᱱᱟ ᱢᱚᱠᱚᱨ, ᱯᱚᱨᱮ ᱡᱟᱦᱟᱸ ᱯᱚᱨᱚᱵᱽ ᱠᱚ ᱦᱩᱭᱩᱜ ᱛᱟᱵᱚᱱᱟ ᱟᱨᱠᱤ ᱚᱱᱟ ᱯᱚᱨᱚᱵᱽ ᱠᱚᱫᱚ ᱦᱩᱭᱩᱜ ᱜᱮᱛᱟᱞᱮᱭᱟ ᱟᱨ, ᱮᱢᱱᱤ ᱦᱩᱞ ᱢᱟᱦᱟ ᱫᱚ ᱯᱚᱨᱚᱵᱽ ᱫᱚ ᱵᱟᱵᱚᱱ ᱢᱮᱛᱟᱜᱼᱟ ᱟᱨᱠᱤ ᱚᱱᱟ ᱦᱩᱞ ᱢᱟᱦᱟ ᱠᱚᱫᱚ ᱦᱳᱭ ᱜᱮᱭᱟ ᱚᱱᱩᱥᱴᱷᱟᱱ, ᱡᱟᱜᱮ ᱡᱚᱛᱚᱴᱟ ᱥᱚᱢᱵᱷᱚᱵ ᱦᱩᱭᱩᱜᱼᱟ ᱟᱨᱠᱤ,
ᱟᱨ ᱚᱱᱟ ᱵᱤᱫᱩᱼᱪᱟᱸᱫᱟᱱ ᱯᱩᱡᱟᱹ ᱠᱚ ᱦᱩᱭᱩᱜ ᱟ ᱥᱮ ᱵᱟᱝ?
ᱦᱮᱸ ᱦᱮᱸ ᱵᱤᱫᱩ ᱪᱟᱸᱫᱟᱱ ᱯᱩᱡᱟᱹ ᱠᱚᱦᱚᱸ ᱦᱩᱭᱩᱜ ᱜᱮᱭᱟ ᱟᱨᱠᱤ ᱟᱯᱮ ᱥᱮᱫ ᱦᱳᱭᱳᱜ ᱜᱮᱭᱟ,
ᱦᱳᱭ ᱦᱩᱭᱩᱜ ᱜᱮᱭᱟ ᱟᱫᱚ ᱪᱮᱫ ᱞᱮᱠᱟ ᱵᱤᱫᱩᱼᱪᱟᱸᱫᱟᱱ ᱯᱩᱡᱟᱹ ᱫᱚ ᱪᱮᱫ ᱞᱮᱠᱟ ᱦᱩᱭᱩᱜ ᱜᱮᱭᱟ, ᱚᱠᱟᱨᱮ ᱦᱩᱭᱩᱜ ᱜᱮᱭᱟ ᱢᱟᱱᱮ ᱪᱮᱫ ᱞᱮᱠᱟ, ᱚᱸᱰᱮ ᱫᱚ ᱫᱷᱤᱨᱤ ᱵᱚᱸᱜᱟ ᱥᱮ ᱪᱮᱫᱮ ᱞᱮᱠᱟ ᱚᱸᱰᱮ ᱫᱚ ᱢᱩᱨᱛᱤ ᱠᱚ ᱮᱴᱟᱜ ᱥᱮᱫ, ᱮᱴᱟᱜ ᱮᱴᱟᱜ ᱟᱠᱟ ᱧᱩᱱᱟ ᱛᱚ ᱢᱩᱨᱛᱤ ᱫᱚᱠᱚ ᱵᱮᱱᱟᱣ ᱟᱠᱟᱫᱟ,
ᱟᱞᱮ ᱫᱚ ᱮᱢᱱᱤ ᱫᱷᱤᱨᱤ ᱵᱚᱸᱜᱟ ᱛᱮᱜᱮ ᱟᱨᱠᱤ ᱢᱩᱨᱛᱤ ᱵᱟᱝ ᱫᱷᱤᱨᱤ ᱛᱮᱜᱮ,
ᱧᱮᱞ ᱵᱟᱲᱟ ᱦᱚᱸ ᱵᱟᱝ ᱦᱩᱭ ᱠᱟᱱᱟ ᱚᱱᱟ ᱟᱨᱠᱤ ᱢᱩᱨᱛᱤ ᱪᱮᱫᱠᱟ ᱡᱩᱛᱤᱭᱟ ᱩᱱᱤ ᱫᱚ,
ᱦᱩᱸ ᱦᱩᱸ ᱚᱱᱟ ᱢᱟ, ᱵᱟᱵᱚᱱ ᱧᱮᱞ ᱠᱟᱫᱟ ᱛᱚ ᱟᱨ ᱟᱵᱚᱣᱟᱜ ᱢᱟ, ᱟᱞᱮ ᱥᱮᱜ ᱦᱚᱸ ᱚᱱᱠᱟ ᱜᱮ ᱢᱟᱱᱮ ᱟᱞᱮ ᱥᱮᱜ ᱫᱚ ᱫᱷᱤᱨᱤ ᱫᱷᱤᱨᱤ ᱫᱚ ᱵᱟᱹᱱᱩᱜᱼᱟ ᱫᱷᱤᱨᱤ ᱢᱟᱱᱮ ᱡᱟᱦᱟᱸᱴᱷᱮᱱ ᱵᱤᱫᱩᱪᱸᱱᱫᱚᱱ ᱯᱩᱡᱟᱹ ᱦᱩᱭᱩᱜ ᱜᱮᱭᱟ ᱢᱟᱱᱮ ᱚᱸᱰᱮ ᱫᱚ, ᱫᱷᱤᱨᱤ ᱫᱚ ᱵᱟᱹᱱᱩᱜ ᱟᱠᱟᱜ ᱚᱱᱮ ᱚᱱᱠᱟ ᱤᱭᱟᱹ ᱜᱮ ᱫᱩᱵ ᱠᱟᱫᱟ ᱠᱚ ᱚᱱᱠᱟ, ᱪᱤ ᱠᱚ ᱯᱚᱨᱮ ᱨᱮ ᱫᱷᱤᱨᱤ ᱛᱮ ᱜᱮ ᱟᱨᱠᱤ ᱚᱱᱠᱟ ᱰᱷᱤᱞᱤ ᱠᱚᱛᱮ ᱵᱟᱠᱚ ᱞᱟᱹᱭᱟ᱾ ᱦᱮᱸ, ᱦᱮᱸ ᱱᱮᱛᱟᱨ ᱫᱚᱠᱚ ᱡᱩᱛ ᱠᱟᱫᱟ ᱟᱫᱚ ᱚᱸᱱᱰᱮ ᱜᱮ, ᱮᱸ ᱚᱱᱟ ᱮᱱ, ᱴᱷᱤᱞᱤ ᱠᱚᱠᱚ ᱫᱚᱦᱚᱭᱟ ᱥᱟᱹᱜᱩᱱ ᱴᱷᱤᱞᱤ ᱠᱚᱠᱚ ᱫᱚᱦᱚᱭᱟ ᱥᱟᱹᱜᱩᱱ ᱴᱷᱤᱞᱤ ᱡᱟᱦᱟᱸ ᱠᱚ ᱞᱟᱹᱭᱟ ᱚᱱᱟ ᱵᱟᱨᱭᱟ ᱠᱚ ᱫᱚᱦᱚᱭᱟ ᱟᱨ ᱥᱟᱨᱡᱚᱢ ᱰᱟᱹᱨ ᱠᱚ ᱚᱸᱰᱮ ᱟᱜᱩᱭᱟᱠᱚ ᱚᱱᱟ ᱠᱚ ᱯᱩᱡᱟᱹ ᱦᱩᱭᱩᱜ ᱜᱮᱭᱟ᱾
ᱚᱸ ᱦᱚᱭᱛᱚ ᱚᱱᱟ ᱟᱹᱰᱤ ᱱᱟᱯᱟᱭ ᱜᱮ᱾ ᱟᱞᱮ ᱫᱤᱥᱚᱢ ᱥᱮᱫ ᱦᱚᱸ ᱪᱟᱹᱟᱞᱩ ᱟᱠᱟᱱᱟ ᱢᱟᱱᱮ ᱢᱟᱲᱟᱝ, ᱥᱮᱫ ᱫᱚ ᱢᱟᱲᱟᱝ ᱫᱚ ᱵᱟᱝ ᱦᱩᱭᱩᱜ ᱠᱟᱱ ᱛᱟᱭᱟ ᱟᱨ ᱮᱴᱤᱥᱤᱰᱤ ᱵᱚᱪᱷᱚᱨ ᱫᱩᱭ ᱜᱟᱱ ᱵᱚᱪᱷᱚᱨ ᱛᱤᱱᱜᱟᱱ ᱦᱳᱭ ᱠᱟᱱᱟ ᱟᱨᱠᱤ ᱫᱚᱢᱮ ᱞᱟᱦᱟ ᱫᱚ ᱵᱟᱝ ᱦᱩᱭ ᱠᱟᱱᱟ ᱚᱱᱟ ᱯᱩᱡᱟᱹ ᱫᱚ᱾
ᱦᱩᱸ ᱦᱩᱸ
ᱟᱯᱮ ᱥᱮᱫ ᱫᱚ ᱨᱤ ᱢᱟᱲᱟᱝ ᱠᱷᱚᱱᱟᱜ ᱜᱮ ᱦᱩᱭᱩᱜ ᱠᱟᱱᱟ ᱪᱮᱜ?
ᱦᱳᱭ ᱢᱟᱲᱟᱝ ᱫᱚ ᱢᱟᱲᱟᱝ ᱠᱷᱚᱱᱟᱜ ᱜᱮ ᱦᱩᱭᱩᱜ ᱠᱟᱱᱟ ᱟᱞᱮ ᱥᱮᱜ᱾
ᱚᱸ ᱟᱞᱮ ᱥᱮᱜ ᱫᱚ ᱩᱱᱟᱜ ᱫᱚ ᱪᱟᱱᱩ ᱫᱚ ᱵᱟᱝ ᱛᱟᱦᱮᱸ ᱠᱟᱱᱟ ᱟᱨᱠᱤ ᱵᱟᱝ ᱵᱟᱰᱟᱭᱮᱫ ᱛᱟᱦᱮᱸᱫ,
ᱦᱩᱸ ᱦᱩᱸ,
ᱱᱤᱡᱮ ᱫᱚ ᱯᱩᱡᱟᱹ ᱵᱟᱲᱟ ᱦᱩᱭᱩᱜ ᱠᱟᱱᱟ ᱱᱮᱛᱮ ᱫᱚ, ᱚᱸ ᱚᱸ ᱯᱚᱵᱞᱮᱢ ᱮᱱᱟᱭ᱾
ᱦᱳᱭ ᱛᱚᱵᱮ ᱴᱷᱤᱠ ᱜᱮᱭᱟ᱾
ᱦᱮᱸᱦᱮᱸ ᱦᱮᱸ ᱚᱱᱟᱜᱮ ᱟᱨᱠᱤ ᱢᱟᱱᱮ ᱞᱟᱦᱟᱛᱮ ᱢᱟᱲᱟᱝ ᱛᱮᱫᱚ ᱵᱟᱲᱟᱭ ᱵᱟᱝ ᱛᱟᱦᱮᱸ ᱠᱟᱱᱟ᱾ ᱮᱭ ᱠᱟᱨᱚᱱ ᱛᱮ ᱯᱩᱡᱟᱹ ᱵᱟᱲᱟ ᱵᱟᱝ ᱦᱮᱜ ᱠᱟᱱ ᱛᱟᱦᱮᱸ ᱟᱵᱚᱨᱮᱱ ᱢᱟᱺᱡᱷᱤ ᱢᱟᱰᱣᱟ ᱠᱚᱜᱮ, ᱦᱮᱸ ᱦᱚᱲ ᱫᱤᱥᱟᱹ ᱠᱚ ᱨᱩᱭᱟ ᱟᱵᱚᱱ ᱛᱮ ᱱᱤᱛᱚᱜ ᱫᱚ ᱯᱩᱡᱟᱹ ᱵᱟᱲᱟ ᱦᱩᱭᱩᱜ ᱠᱟᱱᱟ ᱟᱨᱠᱤ,
ᱦᱩᱸ ᱦᱩᱸ ᱦᱮᱸ ᱦᱮᱸ ᱡᱟᱦᱟᱸ ᱠᱚ ᱞᱟᱹᱭᱫᱟ ᱟᱨ ᱮᱜᱴᱩ ᱪᱮᱜ ᱯᱚᱨᱚᱵᱽ ᱠᱚ ᱟᱨ ᱵᱟᱦᱟ ᱠᱚ ᱥᱚᱨᱦᱟᱭ ᱠᱚᱯᱮ ᱢᱟᱱᱟᱣ,
ᱦᱮᱸ ᱦᱮᱸ ᱚᱱᱟ ᱠᱚᱫᱚ ᱦᱩᱭᱩᱜ ᱜᱮ, ᱛᱟᱞᱮ ᱟᱹᱰᱤ ᱡᱟᱹᱥᱛᱤ ᱜᱮ ᱵᱟᱦᱟ ᱦᱚᱸ ᱦᱩᱭᱩᱜᱼᱟ ᱢᱟᱜ ᱢᱚᱬᱮ ᱦᱩᱭᱩᱜᱼᱟ ᱥᱚᱨᱦᱟᱭ ᱦᱩᱭᱩᱜᱼᱟ᱾ ᱥᱟᱱᱛᱟᱲᱟᱜ ᱯᱚᱨᱚᱵᱽ ᱫᱚ ᱦᱩᱭᱩᱜ ᱜᱮᱭᱟ ᱯᱨᱟᱭ ᱜᱮ ᱟᱨᱠᱤ ᱡᱚᱛᱚ ᱜᱮ᱾
ᱟᱪᱪᱷᱟ ᱚᱱᱛᱮ ᱫᱚ ᱛᱟᱦᱚᱞᱮ ᱚᱱᱟ ᱥᱟᱲᱯᱟ ᱮᱱᱮᱜ ᱠᱚᱫᱚ ᱪᱟᱹᱞᱩ ᱢᱮᱱᱟᱜ ᱟᱥᱮ ᱵᱟᱝ?
ᱥᱟᱲᱯᱟ ᱮᱱᱮᱜ ᱥᱟᱲᱯᱟ ᱮᱱᱮᱜ ᱟᱞᱮ ᱥᱮᱜ ᱫᱚ ᱪᱟ. ᱞᱩ ᱵᱟᱹᱱᱩᱜᱼᱟ ᱠᱤᱱᱛᱩ ᱟ ᱟᱞᱮ ᱥᱟᱭᱤᱰ, ᱮᱫ ᱫᱚ ᱢᱮᱱᱟᱜ ᱫᱚ ᱢᱮᱱᱟᱜᱼᱟ ᱟᱸᱡᱚᱢ ᱡᱤᱱᱤᱧ ᱟᱸᱡᱚᱢ ᱠᱟᱫᱟ ᱟᱨᱠᱤ, ᱱᱟᱹᱞᱤᱧ ᱫᱚ ᱢᱟᱱᱮ ᱨᱩ ᱦᱚᱸ ᱵᱟᱹᱞᱤᱧ ᱵᱟᱲᱟᱭᱟ ᱮᱱᱮᱜ ᱦᱚᱸ ᱵᱟᱹᱞᱤᱧ, ᱵᱟᱝ ᱵᱟᱝ ᱟᱞᱮ ᱴᱚᱞᱟ ᱫᱚ ᱥᱟᱲᱯᱟ ᱮᱱᱮᱜ ᱫᱚ ᱵᱟᱹᱱᱩᱜᱼᱟᱱᱮ ᱯᱚᱨᱚᱵᱽ ᱮᱱᱮᱜ ᱢᱮᱱᱟᱜᱼᱟ ᱵᱟᱦᱟ ᱮᱱᱮᱜ ᱠᱚ ᱟᱨᱠᱤ ᱯᱚᱨᱚᱵᱽ ᱵᱟᱵᱮᱱ ᱵᱟᱲᱟᱭᱟ ᱥᱮ ᱵᱟᱝ?
ᱦᱳᱭ ᱦᱳᱭ ᱵᱟᱰᱟᱭ ᱜᱮ᱾
ᱦᱮᱸ ᱦᱮᱸ ᱚᱱᱟᱜᱮ ᱟᱨᱠᱤ ᱯᱚᱨᱚᱵᱽ ᱢᱟᱱᱮ ᱵᱟᱦᱟ ᱮᱱᱮᱜ ᱠᱚ ᱟᱨ ᱡᱟᱦᱟᱸ, ᱚᱱᱟ ᱠᱚᱜᱮ ᱦᱩᱭᱩᱜᱼᱟ ᱥᱚᱨᱦᱟᱭ ᱮᱱᱮᱜ ᱞᱟᱜᱽᱲᱮ ᱮᱱᱮᱜ ᱠᱚ ᱚᱱᱟᱜᱮ ᱟᱨ, ᱥᱟᱲᱯᱟ ᱫᱚ ᱟᱸᱡᱚᱢ ᱫᱤᱱᱤᱧ ᱟᱸᱡᱚᱢ ᱠᱟᱜᱼᱟ᱾
ᱦᱩᱸ ᱟᱨ ᱠᱟᱨᱟᱢ ᱠᱚ ᱦᱩᱭᱩᱜ ᱜᱮᱭᱟ?
ᱦᱩᱸ ᱠᱟᱨᱟᱢ ᱦᱚᱸ ᱦᱩᱭᱩᱜ ᱜᱮᱭᱟ, ᱱᱚᱣᱟ ᱟᱞᱮ ᱦᱚᱞᱮ
ᱟᱪᱪᱷᱟ ᱪᱮᱫ ᱠᱟᱨᱟᱢ ᱦᱩᱭᱩᱜ ᱜᱮᱭᱟ? ᱪᱮᱫ ᱠᱟᱨᱟᱢ ᱦᱩᱭᱩᱜ ᱜᱮᱭᱟ ᱟᱯᱮ ᱥᱮᱫ?
ᱪᱮᱫ ᱠᱟᱨᱟᱢ?
ᱵᱚᱞᱛᱮ ᱫᱚ ᱪᱮᱫ ᱠᱟᱨᱟᱢ ᱪᱚᱠᱚ ᱞᱟᱹᱭᱟ ᱟᱹᱞᱤᱧ ᱴᱷᱤᱠ ᱫᱚ ᱵᱟᱹᱞᱤᱧ ᱵᱟᱲᱟᱭᱟ ᱟᱨᱠᱤ᱾ ᱢᱟᱱᱮ ᱡᱷᱚᱛᱚ ᱦᱚᱲ ᱢᱤᱞᱮ ᱞᱮ ᱠᱚᱨᱟᱣᱟ, ᱚᱲᱟᱜ ᱠᱟᱨᱟᱢ ᱫᱚ ᱵᱟᱝ ᱠᱟᱱᱟ ᱟᱨᱠᱤ, ᱚᱱᱟ ᱤᱭᱟᱹ ᱪᱮᱫ ᱠᱟᱨᱟᱢ ᱠᱚ ᱞᱟᱹᱭᱟ ᱛᱟᱯᱚᱨᱮ?
ᱡᱟᱣᱟ ᱠᱟᱨᱟᱢ ᱠᱚ ᱞᱟ. ᱭ ᱜᱮᱭᱟ ᱚᱝᱠᱟ ᱫᱚ᱾
ᱢᱟᱱᱮ ᱡᱟᱦᱟᱸ ᱡᱷᱚᱛᱚ ᱦᱚᱲ ᱛᱮ ᱢᱟᱱᱮ ᱢᱤᱞᱟᱹ ᱠᱟᱛᱮᱜ ᱠᱚ
ᱦᱩᱸ ᱡᱷᱚᱛᱚ ᱦᱳᱭ ᱦᱳᱭ ᱡᱟᱣᱟ ᱠᱟᱨᱟᱢ
ᱦᱮᱸ ᱦᱮᱸ ᱚᱱᱟ ᱜᱮ ᱦᱳᱭ ᱛᱟᱦᱚᱞᱮ ᱟᱨᱠᱤ᱾
ᱟᱪᱪᱷᱟ ᱟᱪᱷᱟ ᱪᱮᱫᱠᱟ ᱫᱚ ᱦᱩᱭᱩᱜ ᱜᱮᱭᱟ ᱠᱟᱨᱟᱢ ᱫᱚ ᱠᱟᱹᱴᱤᱡ
ᱦᱩᱸ ᱠᱟᱨᱟᱢ ᱫᱚ ᱟᱹᱰᱤ ᱡᱟᱠ ᱡᱚᱢᱚᱠ ᱜᱮ ᱦᱩᱭᱩᱜ ᱢᱟᱱᱮ ᱟᱞᱮᱭᱟᱜ ᱫᱚ ᱠᱟᱨᱟᱢ ᱫᱚᱱ ᱨᱮᱱ ᱴᱤᱢ ᱫᱚ ᱵᱟᱹᱱᱩᱜ ᱠᱷᱚᱱᱟᱜ ᱵᱟᱭᱨᱮ ᱠᱚ ᱮᱱᱮᱡ ᱞᱟᱹᱜᱤᱫ ᱟᱨ ᱜᱩᱨᱩ
ᱠᱟᱴᱟ ᱠᱟᱴᱟ ᱨᱚᱲ ᱠᱚ ᱟᱸᱡᱚᱢᱚᱜ ᱠᱟᱱᱟ᱾
ᱱᱤᱛᱚᱜ ᱫᱚ ᱟᱸᱡᱚᱢ ᱫᱟ ᱵᱷᱟᱜᱮ?
ᱦᱮᱸ ᱦᱮᱸ ᱟᱸᱡᱚᱢ ᱫᱟᱞᱤᱧ ᱱᱤᱛᱚᱜ ᱫᱚ᱾ ᱦᱮᱸᱜ ᱞᱟᱹᱭ ᱵᱤᱱ᱾
ᱱᱤᱛᱳ ᱵᱮᱱ ᱟᱸᱡᱚᱢ ᱫᱟ᱾
ᱦᱳᱭ ᱟᱸᱡᱚᱢ ᱫᱟᱞᱤᱧ ᱱᱤᱛᱚᱜ ᱫᱚ᱾
ᱚ ᱞᱟᱹᱭᱮᱜᱼᱟ ᱞᱤᱧ ᱡᱮ ᱟᱞᱮᱭᱟᱜ ᱫᱚ ᱢᱟᱱᱮ ᱠᱟᱨᱟᱢ ᱫᱚᱱ ᱴᱤᱢ ᱫᱚ ᱵᱟᱹᱱᱩᱜ ᱛᱟᱞᱮᱭᱟ ᱥᱮ ᱟ ᱵᱟᱨᱭᱟ ᱵᱟᱨᱭᱟ ᱠᱤ ᱯᱮᱭᱟ ᱴᱤᱢ ᱞᱮ ᱟᱹᱜᱩ ᱠᱮᱜ ᱠᱚᱣᱟ ᱮᱱᱮᱡ ᱞᱟᱹᱜᱤᱫ ᱫᱚ ᱟᱨ ᱢᱤᱫᱴᱮᱱ ᱜᱩᱨᱩᱞ ᱞᱮ ᱟᱹᱜᱩ ᱠᱮᱫᱮᱭᱟ ᱚᱱᱟ ᱫᱚ ᱡᱟᱦᱟᱸ ᱵᱚ ᱢᱮᱛᱟᱜ ᱚᱱᱟ ᱵᱤᱱᱛᱤ ᱯᱟᱲᱦᱟᱣ ᱞᱟᱹᱜᱤᱫ ᱟᱨᱠᱤ ᱩᱱᱤᱜ ᱠᱟᱨᱟᱢ ᱠᱚᱭ ᱟᱹᱜᱩᱭᱟ ᱩᱱᱤᱤᱭᱟᱜ ᱢᱟᱫᱽᱫᱷᱚᱢ ᱛᱮᱜᱮ ᱟᱨ ᱢᱤᱫ ᱧᱤᱫᱟᱹᱭ ᱵᱤᱱᱛᱤᱭᱟ ᱟᱨ ᱥᱮᱛᱟᱜ ᱵᱟᱲᱟ ᱫᱚ ᱚᱸ ᱫᱚᱱ ᱦᱚᱪᱚ ᱠᱚᱣᱟᱞᱮ ᱟᱨᱠᱤ ᱩᱱᱠᱩ ᱯᱮᱭᱟ ᱯᱩᱱᱭᱟᱹ ᱴᱤᱢ ᱞᱮ ᱟᱹᱜᱩ ᱠᱚᱣᱟ᱾ ᱟᱨᱞᱮ ᱵᱷᱟᱥᱟᱣᱟ ᱟᱨᱠᱤ ᱚᱝᱠᱟ᱾
ᱦᱮᱸ ᱟᱪᱪᱷᱟ ᱟᱪᱪᱷᱟ᱾ ᱟᱫᱚ ᱛᱤᱱᱟᱹᱜ ᱫᱤᱱ ᱦᱩᱭᱩᱜ ᱛᱮ ᱠᱟᱨᱟᱢ ᱫᱚ?
ᱪᱮᱫ ᱵᱮᱱ ᱞᱟᱹᱭᱮᱜᱼᱟ?
ᱟᱞᱮᱥᱮᱫ ᱫᱚ ᱠᱟᱨᱟᱢ ᱫᱚ ᱵᱟᱹᱧ ᱧᱮᱞ ᱠᱟᱫᱟ ᱵᱟᱞᱤᱧ ᱧᱮᱞ ᱠᱟᱜᱼᱟ ᱢᱟᱱᱮ ᱵᱟᱝ ᱦᱩᱭ ᱠᱟᱱᱟ ᱟᱞᱮᱥᱮᱫ᱾
ᱚ ᱚ᱾
ᱩᱸᱜ᱾
ᱢᱟᱱᱮ ᱢᱤᱫ ᱧᱤᱫᱟᱹ ᱫᱚ ᱟᱸ ᱯᱩᱨᱟᱹ ᱵᱤᱱᱛᱤ ᱦᱩᱭᱩᱜᱼᱟ ᱵᱤᱱᱛᱤ ᱫᱚ ᱯᱩᱛᱷᱤ ᱠᱚᱨᱮ ᱡᱩᱫᱤ ᱵᱮᱢ ᱯᱟᱲᱦᱟᱣ ᱠᱟᱜ ᱠᱷᱟᱡ ᱟᱨᱠᱤ᱾ ᱟᱵᱚ ᱪᱮᱠᱟ ᱠᱟᱛᱮ ᱵᱚᱱ ᱡᱟᱱᱟᱢ ᱞᱮᱱᱟ ᱪᱤᱠᱟ ᱠᱟᱛᱮ ᱵᱚᱱ ᱦᱟᱨᱟ ᱞᱮᱱᱟ ᱚᱠᱟᱨᱵᱚᱱ ᱧᱟᱯᱟᱢ ᱞᱮᱱᱟ ᱚᱱᱟ ᱠᱚ ᱡᱟ ᱡᱟᱵᱚᱛᱤ ᱟᱨᱠᱤ ᱡᱷᱚ ᱛᱚ ᱵᱤᱱᱛᱤ ᱯᱩᱨᱟᱹᱣᱟᱭ
ᱛᱟᱯᱚᱨᱮ ᱢᱤᱫ ᱧᱤᱫᱟᱹ ᱵᱷᱤᱛᱤᱨ ᱛᱮ ᱮᱸ ᱢᱤᱫ ᱧᱤᱫᱟᱹ ᱮᱸ ᱥᱟᱛᱫᱤᱱ ᱞᱟᱜᱟᱜᱼᱟ ᱞᱟᱹᱭᱟᱠᱚ ᱵᱤᱱᱛᱤᱛᱮ ᱟᱫᱚ ᱱᱮᱛᱟᱨ ᱫᱚ ᱥᱚᱴᱮ ᱠᱷᱴᱮ ᱠᱚ ᱠᱚᱨᱟᱣ ᱫᱟ ᱥᱮ, ᱟᱫᱚ ᱢᱤᱫ ᱧᱤᱫᱟᱹ ᱵᱷᱤᱛᱤᱨ ᱛᱮᱜᱮ ᱯᱩᱨᱟᱹᱣ ᱠᱟᱜᱼᱟᱭ ᱟᱨᱠᱤ ᱯᱩᱨᱟᱹᱣ ᱠᱟᱛᱮᱫ ᱟᱫᱚ ᱥᱮᱛᱟᱜ ᱨᱮ ᱮᱸ ᱵᱚᱸᱜᱟ ᱵᱩᱨᱩ ᱠᱚ ᱦᱤᱡᱩᱜᱼᱟ ᱠᱟᱹᱴᱤᱡ ᱮᱱᱮᱡ ᱵᱟᱲᱟ ᱦᱩᱭᱩᱜᱼᱟ ᱟᱨ ᱛᱟᱯᱚᱨᱮ ᱩᱱᱤ ᱠᱟᱨᱟᱢ ᱡᱟᱦᱟᱸ ᱟᱹᱜᱩ ᱠᱤᱱ ᱠᱟᱨᱟᱢ ᱟᱹᱜᱩ ᱩᱱᱠᱤᱱ ᱵᱷᱟᱥᱟ ᱟᱨᱚ ᱵᱷᱟᱥᱟ ᱠᱤᱱ ᱦᱚᱴᱚ ᱠᱟᱠᱤᱱ ᱦᱩᱭᱩᱜ-ᱟ᱾ ᱫᱟᱜ ᱨᱮ ᱚᱝᱠᱟ
ᱟᱪᱪᱷᱟ ᱟᱹᱰᱤ ᱱᱟᱯᱟᱭ ᱟᱸᱡᱚᱢ ᱠᱮ ᱟᱹᱧ ᱚᱱᱛᱮ ᱢᱟ ᱵᱟᱝ ᱟᱹᱞᱤᱧ ᱢᱟ ᱵᱟᱹᱞᱤᱧ ᱵᱟᱲᱟᱭᱟᱛᱚ ᱟᱫᱚ ᱟᱸᱡᱚᱢ ᱜᱮᱭᱟᱞᱤᱧ ᱟᱹᱰᱤ ᱵᱷᱟᱜᱤ ᱞᱤᱧ ᱵᱩᱡ ᱠᱮᱫᱟ᱾ ᱦᱩᱸ
ᱦᱩᱸ ᱦᱮᱸᱛᱚ ᱟᱯᱮ ᱥᱮᱫ ᱫᱚ ᱪᱮᱫ ᱠᱚ ᱦᱩᱭᱩᱜ ᱜᱮᱭᱟ ᱛᱟᱦᱚᱞᱮ?
ᱟᱞᱮ ᱥᱮᱫ ᱫᱚ ᱚᱱᱮ ᱵᱟᱦᱟ, ᱢᱟᱜ ᱢᱚᱬᱮ, ᱟᱨ ᱚᱱᱟ ᱠᱚᱜᱮ ᱟᱨ ᱥᱚᱨᱦᱟᱭ ᱮᱢᱚᱱ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱯᱚᱨᱚᱵᱽ ᱠᱚ᱾
ᱚ ᱮᱱᱮᱡ ᱥᱮᱨᱮᱧ ᱯᱮ ᱠᱚᱨᱟᱣ ᱵᱟᱲᱟᱭ ᱜᱮᱭᱟ?
ᱮᱱᱮᱡ ᱥᱮᱨᱮᱧ ᱵᱚᱞᱛᱮ ᱱᱚᱜ-ᱚᱭ ᱵᱟᱦᱟ ᱢᱟᱜ ᱢᱚᱬᱮ ᱨᱮ ᱮᱱᱮᱡ ᱦᱩᱭᱩᱜ-ᱟ ᱥᱚᱨᱦᱟᱭ ᱨᱮ
ᱥᱚᱨᱦᱟᱭ ᱨᱮᱠᱚ ᱞᱟᱹᱭᱫᱟ ᱡᱮ ᱥᱟᱱᱛᱟᱲᱟᱜ ᱫᱚ ᱥᱚᱨᱦᱟᱭ ᱫᱚ ᱢᱟᱨᱟᱝ ᱢᱚᱬᱮ ᱧᱤᱫᱟᱹ ᱮᱱᱮᱡ ᱥᱮᱨᱮᱧ ᱛᱮᱠᱚ ᱟᱸᱫᱳᱲ ᱠᱟᱜ-ᱟ ᱥᱟᱹᱨᱤ ᱟᱯᱮ ᱥᱮᱫ ᱦᱩᱭᱩᱜ-ᱟ ᱥᱮ ᱢᱚᱬᱮ ᱥᱤᱧ ᱢᱚᱬᱮ ᱧᱤᱫᱟᱹ
ᱵᱟᱝ ᱵᱟᱝ ᱟᱞᱮᱥᱮᱫ ᱫᱚ ᱢᱚᱬᱮ ᱥᱤᱧ ᱢᱚᱲᱮ ᱧᱤᱫᱟᱹ ᱫᱚ ᱵᱟᱝ ᱦᱩᱭᱩᱜ ᱜᱮᱭᱟ ᱢᱤᱫ ᱫᱤᱱᱜᱮᱞᱤᱧ ᱧᱮᱞ ᱠᱟᱜ ᱟ ᱟᱞᱮᱥᱮᱫ ᱵᱟᱝ
ᱟᱻᱟᱻ ᱟᱞᱮ ᱥᱮᱫ ᱫᱚ ᱢᱚᱬᱮ ᱢᱚᱬᱮ ᱫᱤᱱ ᱫᱚ ᱵᱟᱝ ᱦᱳᱭᱳᱜ ᱨᱮ ᱦᱚ ᱯᱮ ᱫᱤᱱ ᱫᱚ ᱱᱤᱦᱟᱹᱛ ᱜᱮ ᱦᱩᱭᱩᱜ-ᱟ᱾
ᱟᱪᱪᱷᱟ ᱟᱪᱪᱷᱟ ᱞᱟᱹᱭᱞᱤᱧ ᱴᱟᱭᱤᱢ ᱢᱟ ᱦᱩᱭ ᱦᱮᱡ ᱮᱱᱟ ᱴᱷᱤᱠ ᱜᱮᱭᱟ ᱛᱚᱵᱮ ᱱᱤᱭᱟᱹ ᱜᱷᱟᱹᱲᱤᱡ ᱫᱚ
ᱦᱮᱸ ᱦᱮᱸ ᱴᱷᱤᱠ ᱜᱮᱭᱟ ᱡᱚᱦᱟᱨ ᱜᱮ
ᱴᱷᱤᱠ